ᱠ ᱥᱟᱹᱜᱩᱱ ᱟᱹᱭᱩᱵ ᱵᱮᱲᱟ
ᱦᱮᱸ ᱥᱟᱹᱜᱩᱱ ᱟᱹᱭᱩᱵ ᱵᱮᱲᱟ ᱟᱪᱪᱷᱟ ᱱᱤᱛᱚᱜ ᱱᱤᱭᱟᱹ ᱟᱹᱭᱩᱵ ᱵᱮᱲᱟ ᱮ ᱨᱮ ᱚᱠᱟ ᱞᱮᱠᱟ ᱢᱮᱱᱟᱜ ᱵᱮᱱᱟ ᱱᱟᱥᱮᱱᱟᱜ ᱞᱟᱹᱭ ᱵᱮᱱ
ᱦᱚᱸ ᱠᱟᱹᱴᱤᱡ ᱱᱟᱯᱟᱭ ᱧᱚᱜ ᱜᱮ ᱛᱤᱠᱤᱱ ᱫᱚ ᱫᱚᱢᱮ ᱛᱤᱠᱤᱱ ᱛᱟᱨᱟᱥᱤᱧ ᱛᱤᱠᱤᱱ ᱵᱮᱲᱟ ᱫᱚ ᱫᱚᱢᱮ ᱩᱫᱽᱜᱟᱹᱨ ᱠᱟᱱᱟ ᱮᱠᱮᱵᱟᱨᱮ ᱟᱨ ᱱᱤᱛᱚᱝ ᱫᱚ ᱫᱟᱨᱮ ᱵᱩᱴᱟᱹᱨ ᱨᱮ ᱫᱩᱲᱩᱵ ᱟᱠᱟᱱ ᱛᱮ ᱠᱟᱹᱴᱤ ᱴᱤ ᱱᱟᱯᱟᱭ ᱧᱚᱜ ᱵᱩᱡᱷᱟᱹᱜ ᱠᱟᱱᱟ ᱥᱟᱶᱛᱮ ᱰᱟᱹᱟᱝᱨᱤ ᱠᱚᱦᱚᱸ ᱜᱩᱯᱤ ᱵᱟᱲᱟ ᱦᱩᱭᱩᱜ ᱠᱟᱱᱟ
ᱟᱪᱪᱷᱟ ᱛᱟᱦᱚᱞᱮ ᱱᱤᱭᱟᱹ ᱢᱩᱦᱩᱨᱛ ᱨᱮ ᱟᱵᱮᱱ ᱫᱚ ᱜᱩᱯᱤ ᱵᱮᱱ ᱪᱟᱞᱟᱣ ᱠᱟᱱᱟ ᱥᱮ ᱪᱮᱫ ᱞᱮᱠᱟ
ᱦᱮᱸ ᱱᱤᱭᱟᱹ ᱢᱩᱦᱩᱨᱛᱮ ᱫᱚ ᱟᱹᱞᱤᱧ ᱫᱚ ᱱᱤᱛᱚᱜ ᱫᱚ ᱰᱟᱹᱟᱝᱨᱤ ᱢᱮᱨᱚᱢ ᱞᱤᱧ ᱜᱩᱯᱤ ᱠᱟᱱᱟ ᱚᱲᱟᱜ ᱨᱮ ᱛᱟᱦᱮᱸ ᱠᱚᱛᱛᱮ ᱜᱮᱞᱮ ᱛᱚ ᱠᱤᱪᱷᱩ ᱠᱤᱪᱷᱩ ᱫᱚᱱᱟᱜ ᱵᱟᱝ ᱠᱤᱪᱷᱩᱛᱚ ᱠᱟᱹᱢᱤ ᱞᱟᱜᱟᱜ ᱜᱮᱭᱟ ᱚᱲᱟᱜ ᱨᱮᱱᱟᱜ
ᱚᱱᱟ ᱫᱚ ᱟᱹᱰᱤ ᱥᱟᱹᱨᱤ ᱠᱟᱛᱷᱟ ᱠᱟᱱ ᱜᱮᱭᱟ ᱢᱟᱱᱮ ᱡᱤᱭᱚᱱ ᱠᱷᱟᱸᱰᱟᱣ ᱞᱟᱹᱜᱤᱫ ᱡᱟᱦᱟᱱᱟᱜ ᱵᱟᱝ ᱡᱟᱦᱟᱱᱟᱜ ᱠᱟᱹᱢᱤ ᱥᱟᱞᱟᱜ ᱡᱚᱯᱲᱟᱣ ᱛᱟᱦᱮᱸ ᱫᱚ ᱟᱹᱰᱤ ᱞᱟᱹᱠᱛᱤ ᱠᱟᱱᱟ ᱦᱮ ᱡᱚᱛᱚ ᱠᱟᱹᱢᱤ ᱜᱮ ᱫᱟᱢᱟᱱ ᱜᱮᱭᱟ ᱮᱸ ᱢᱚᱱᱮ ᱨᱮ ᱵᱟᱝ ᱠᱚᱥᱴᱚ ᱵᱩᱡᱽ ᱠᱟᱛᱮᱫ ᱠᱟᱹᱢᱤ ᱤᱫᱤ ᱞᱮᱠᱷᱟᱡ ᱜᱮ ᱢᱤᱫ ᱫᱤᱱ ᱥᱚᱯᱷᱚᱞᱚᱛᱟ ᱧᱟᱢᱚᱜᱼᱟ ᱚᱱᱟ ᱫᱚ ᱴᱷᱤᱠᱟᱹᱱ ᱜᱮᱭᱟ ᱟᱫᱚ ᱮᱸ ᱚᱱᱟ ᱠᱚᱦᱚᱸ ᱟᱹᱰᱤ ᱱᱟᱯᱟᱭ ᱡᱤᱱᱤᱥ ᱠᱟᱱ ᱜᱮᱭᱟ ᱡᱤᱱᱤᱥ ᱡᱚᱲᱟ ᱛᱮᱦᱮᱸ ᱦᱚᱸ ᱢᱟᱱᱮ ᱦᱚᱴᱟᱛ ᱜᱮ ᱡᱟᱦᱟᱸ ᱠᱚ ᱯᱨᱚᱵᱞᱮᱢ ᱠᱚᱨᱮ ᱵᱚᱱ ᱧᱩᱨᱦᱩᱜᱼᱟ ᱥᱚᱢᱚᱥᱥᱟ ᱥᱟᱨ ᱵᱚᱱ ᱧᱩᱨᱦᱩᱜᱼᱟ ᱚᱱᱟ ᱠᱷᱚᱡ ᱩᱫᱽᱫᱷᱟᱹᱨ ᱵᱚᱱᱟᱭ ᱱᱩᱠᱩ ᱠᱚ ᱡᱤᱱᱤᱥ ᱫᱟᱨᱟ ᱛᱮᱜᱮ ᱢᱤᱫᱴᱮᱱ ᱵᱟᱨᱭᱟ ᱱᱚᱝᱠᱟ ᱟᱹᱞᱤᱧᱟᱜ ᱢᱚᱱᱮ ᱨᱮᱫᱚᱭ ᱢᱮᱱᱟ ᱳᱭ ᱟᱨᱠᱤ
ᱦᱮᱸ ᱚᱱᱟ ᱛᱚ ᱟᱹᱰᱤ ᱱᱟᱯᱟᱭ ᱡᱚᱠᱷᱚᱱ ᱛᱚᱠᱷᱚᱱ ᱠᱟᱹᱣᱰᱤ ᱟᱹᱨᱤ ᱧᱟᱢ ᱜᱚᱫᱚᱜᱼᱟ ᱩᱱᱠᱩ ᱴᱷᱮᱜ ᱠᱷᱚᱡ ᱩᱱᱠᱩ ᱥᱤᱢ ᱮᱢᱟᱱ ᱛᱮᱭᱟᱜ ᱜᱮᱰᱮ ᱱᱩᱠᱩ ᱠᱚ ᱟᱹᱥᱩᱞ ᱠᱟᱠᱚ ᱠᱷᱟᱱ ᱠᱷᱟᱱ ᱟᱵᱚᱣᱟᱜ ᱫᱚ ᱥᱟᱱᱛᱟᱲ ᱡᱟᱹᱛᱤᱭᱟᱜ ᱛᱚ ᱠᱟᱹᱣᱰ ᱟᱹᱨᱤ ᱛᱚ ᱵᱮᱥᱤᱨ ᱵᱷᱟᱜᱽ ᱡᱤᱵᱽᱼᱡᱤᱭᱟᱹᱞᱤ ᱪᱮᱛᱟᱱ ᱨᱮᱜᱮ ᱟᱵᱚᱣᱟᱜ ᱠᱟᱹᱣᱰᱤ ᱟᱹᱨᱤ ᱫᱚ ᱛᱤᱸᱜᱩ ᱢᱮᱧᱟᱹ ᱟᱨ ᱦᱩᱲᱩ ᱪᱟᱣᱞᱮ ᱱᱤᱭᱟᱹ ᱠᱚᱨᱮᱜᱮ ᱟᱵᱚ ᱠᱟᱹᱣᱰᱤ ᱟᱹᱨᱤᱛᱮ ᱱᱤᱛᱚᱝ ᱫᱚ ᱱᱟᱦᱟᱜ ᱤᱭᱟᱹ ᱨᱮᱫᱚ ᱡᱩᱜᱽ ᱨᱮᱫᱚ ᱛᱤᱸᱜᱩ ᱢᱤᱧᱟ ᱯᱚᱨᱮ ᱦᱟᱯᱮᱱ ᱫᱤᱱᱨᱮ ᱵᱚᱫᱚᱞ ᱫᱟᱲᱮᱭᱟᱜᱼᱟ ᱠᱟᱹᱣᱰᱤ ᱟᱹᱨᱤ ᱠᱚ ᱮᱴᱟᱜ ᱥᱮ ᱟᱨᱦᱚ ᱵᱮᱯᱟᱨᱤᱭᱟᱹ ᱮᱸᱰᱮ ᱮᱴᱟᱜ ᱮᱴᱟᱜ ᱠᱟᱹᱢᱤ ᱠᱚ ᱢᱮᱱᱟᱜᱼᱟ
ᱦᱮᱸ ᱚᱱᱟ ᱫᱚ ᱦᱟᱯᱮᱱ ᱫᱤᱱ ᱨᱮᱱᱟᱜ ᱠᱤᱱᱛᱩ ᱱᱤᱭᱟᱹ ᱢᱩᱦᱩᱨᱛᱮ ᱨᱮ ᱟᱵᱚ ᱡᱟᱦᱟᱸ ᱞᱮᱠᱟᱱ ᱡᱟᱭᱜᱟᱨᱮ ᱛᱤᱸᱜᱩ ᱢᱮᱱᱟᱜ ᱵᱚᱱᱟ ᱟᱵᱮᱱ ᱡᱟᱦᱟᱸ ᱵᱮᱱ ᱞᱟᱹᱭ ᱠᱮᱫᱟ ᱫᱚ ᱰᱟᱹᱟᱝᱨᱤ ᱢᱮᱨᱚᱢ ᱵᱷᱤᱰᱤ ᱥᱩᱠᱨᱤ ᱥᱤᱢ ᱱᱩᱠᱩ ᱠᱚ ᱪᱮᱛᱟᱱ ᱨᱮᱜᱮ ᱟᱵᱚᱣᱟᱜ ᱠᱟᱹᱣᱰᱤ ᱟᱹᱨᱤ ᱫᱚᱵᱚᱱ ᱞᱟᱫᱮᱭ ᱠᱟᱜᱼᱟ ᱛᱮᱫᱚ ᱟᱨ ᱠᱤ ᱢᱟᱱᱮ ᱡᱟᱦᱟᱸ ᱫᱚ ᱢᱮᱸ ᱟᱨ ᱢᱤᱫᱴᱮᱱ ᱯᱩᱛᱤᱫᱤᱱ ᱠᱟᱹᱢᱤ ᱨᱮᱱᱟᱜ ᱢᱤᱫᱴᱮᱱ ᱡᱟᱦᱟᱸ ᱤᱭᱟᱹ ᱛᱟᱦᱮᱱ ᱛᱟᱵᱚᱱᱟ ᱞᱮᱵᱟᱨ ᱨᱮᱱᱟᱜ ᱢᱤᱫᱴᱮᱱ ᱥᱤᱥᱴᱮᱢ ᱚᱱᱟᱠᱟ ᱦᱮᱸ ᱥᱮ ᱤᱭᱟᱹ ᱠᱟᱹᱢᱤᱱ ᱢᱩᱱᱤᱥ ᱵᱚᱱ ᱠᱷᱟᱴ ᱴᱟᱜᱼᱟ ᱱᱚᱣᱟ ᱢᱮᱱᱟᱜ ᱛᱟᱵᱚᱱᱟ ᱱᱚᱣᱟ ᱠᱚ ᱪᱮᱛᱟᱱ ᱨᱮᱜᱮ ᱟᱹ ᱼᱟ ᱱᱩᱠᱩ ᱜᱮ ᱪᱟᱥ ᱠᱟᱹᱢᱤᱨᱮ ᱢᱮᱱᱟ ᱱᱤᱛᱚᱜ ᱫᱚ ᱦᱚᱭᱛᱳ ᱟᱫᱚᱢ ᱛᱮ ᱠᱤᱪᱷᱩ ᱵᱚᱫᱚᱞ ᱟᱠᱟᱱᱟ ᱪᱮᱫ ᱞᱮᱠᱟ ᱵᱮᱱ ᱞᱟᱹᱭᱫᱟ ᱟᱵᱮᱱ
ᱦᱮᱸ ᱦᱮᱸ ᱛᱩᱢᱫᱟᱜ ᱵᱚᱫᱚᱞ ᱫᱚ ᱵᱚᱫᱚᱞ ᱟᱠᱟᱱ ᱜᱮᱭᱟ ᱵᱟᱝ ᱢᱮᱱᱛᱮ ᱵᱟᱝ ᱟᱫᱚ ᱠᱟᱹᱴᱤᱡ ᱚᱱᱟ ᱦᱚᱸ ᱵᱚᱫᱚᱞ ᱫᱚ ᱵᱚᱫᱚᱞᱟᱠᱟᱱ ᱜᱮᱭᱟ ᱟᱨᱚ ᱵᱚᱫᱚᱞ ᱞᱟᱦᱟᱜ ᱥᱮᱱ ᱪᱟᱞᱟᱜ ᱠᱚᱛᱮ ᱜᱮᱞᱮ ᱵᱚᱫᱚᱞᱚᱜ ᱫᱚ ᱵᱚᱫᱚᱞᱚᱜ ᱞᱟᱜᱟᱜ ᱜᱮᱭᱟ ᱚᱠᱛᱚ ᱥᱟᱞᱟᱜ ᱟᱨ ᱚᱠᱛᱚ ᱥᱟᱞᱟᱜ ᱛᱟᱞᱢᱤᱞ ᱵᱟᱝ ᱫᱚᱦᱚ ᱞᱮᱠᱷᱟᱱ ᱫᱚ ᱛᱟᱭᱱᱚᱢᱥᱤᱱ ᱜᱮ ᱪᱟᱞᱟᱣᱟ ᱵᱟ ᱞᱟᱦᱟ ᱥᱮᱫ ᱦᱚᱲ ᱫᱚᱠᱚ ᱪᱟᱞᱟᱜ ᱠᱷᱟᱡ ᱟᱢ ᱫᱚ ᱛᱟᱭᱱᱚᱢ ᱥᱮᱫ ᱮᱢ ᱯᱤᱪᱷᱞᱟᱹ ᱥᱮᱫ ᱜᱮᱢ ᱪᱟᱞᱟᱣ ᱮᱱ ᱜᱮ
ᱢᱟᱱᱮ ᱱᱤᱛᱚᱜ ᱫᱚ ᱱᱚᱝᱠᱟᱜ ᱠᱟᱱᱟ ᱡᱩᱫᱤᱭᱳ ᱛᱟᱲᱟᱢ ᱥᱮᱫ ᱛᱟᱭᱚᱢ ᱥᱮᱫ ᱠᱚ ᱨᱩᱣᱟᱹᱲᱚᱜ ᱠᱟᱱ ᱜᱮᱭᱟ ᱢᱤᱫ ᱵᱟᱨ ᱦᱚᱲ ᱠᱤᱱᱛᱩ ᱟᱠᱚᱣᱟᱜ ᱮᱴᱮᱢ